ᱦᱮᱸ, ᱟᱸᱡᱚᱢᱚᱜ ᱠᱟᱱᱟ᱾
ᱦᱮᱸ, ᱛᱚ ᱞᱟᱹᱭ ᱢᱮ ᱛᱟᱦᱚᱞᱮ᱾ ᱦᱮᱸ, ᱟᱸᱡᱚᱢᱚᱜ ᱠᱟᱱᱟ᱾
ᱦᱮᱸ, ᱪᱮᱫ ᱮᱢ ᱪᱤᱠᱟᱭ ᱮᱫᱟ?
ᱟᱫᱚ ᱪᱮᱫ ᱞᱮᱠᱟ ᱢᱮᱱᱟᱜ ᱢᱮᱭᱟ ᱛᱟᱦᱚᱞᱮ, ᱪᱤᱠᱟᱹ ᱜᱮ ᱵᱟᱝ ᱤᱧ ᱫᱚ ᱫᱩᱲᱩᱵ ᱦᱚᱸᱚᱭ ᱛᱤᱸᱜᱩ ᱟᱪᱪᱷᱟ᱾ ᱟᱨ ᱛᱟᱦᱚᱞᱮ, ᱛᱟᱦᱚᱞᱮ ᱡᱚᱢ ᱵᱟᱲᱟ ᱦᱩᱭᱱᱟ ᱥᱮ ᱵᱟᱝ?
ᱦᱮᱸ᱾
ᱡᱚᱢ ᱠᱤᱫᱤᱧ, ᱡᱚᱢ ᱠᱟᱛᱮ ᱜᱮ ᱱᱚᱜᱼᱚᱭ ᱱᱟᱥᱮᱱᱟᱜ ᱟᱫᱚ ᱜᱤᱛᱤᱡ ᱠᱟᱹᱱᱟᱹᱧ᱾
ᱚᱻ ᱪᱤᱠᱟᱹᱭᱮᱫᱟ? ᱦᱮᱸ᱾
ᱮ ᱦᱮᱸ᱾
ᱪᱮᱫ ᱠᱚᱢ ᱪᱤᱠᱟᱭ ᱮᱫᱟ?
ᱚᱱᱮᱧ ᱢᱮᱱᱠᱮᱫᱟ ᱡᱚᱢ ᱠᱤᱫᱟᱹᱧ ᱡᱚᱢ ᱾ ᱱᱤᱛᱚᱜ ᱫᱚ, ᱟᱢᱫᱚ ᱛᱟᱦᱚᱞᱮ ᱫᱩᱲᱩᱵ ᱠᱟᱱᱟᱢ ᱥᱮᱢ ᱜᱤᱛᱤᱡ ᱟᱠᱟᱱᱟ?
ᱤᱧ ᱟᱭ ᱾ ᱠᱚᱨᱟᱣ
ᱚ ᱛᱟᱦᱚᱞᱮ ᱱᱤᱛᱳᱜ ᱫᱚ ᱵᱮᱥ ᱜᱮᱢ ᱵᱩᱡᱷᱟᱹᱣ ᱫᱟᱛᱚ, ᱨᱟᱱ ᱠᱚᱢ ᱡᱚᱢ ᱫᱟᱛᱚ ᱴᱷᱤᱠ ᱴᱷᱟᱠ?
ᱦᱮᱸ ᱨᱟᱱ ᱡᱚᱢ ᱦᱩᱭᱩᱜ ᱠᱟᱱᱟ, ᱮᱠᱷᱚᱱ ᱛᱮᱦᱤᱧ ᱜᱟᱯᱟ ᱛᱚ ᱵᱮᱥ
ᱟᱪᱪᱷᱟ᱾
ᱦᱮᱸ ᱤᱧ ᱨᱟᱱ ᱠᱚ ᱡᱚᱢ ᱵᱟᱲᱟ ᱟᱫᱚ ᱱᱟᱥᱮ ᱪᱮᱫ ᱚᱱᱟ ᱠᱷᱚᱜ ᱜᱮ ᱨᱩᱣᱟᱹ ᱫᱚ ᱪᱟᱵᱟ ᱟᱠᱟᱱᱟ᱾
ᱚ᱾
ᱟᱫᱚ ᱡᱚᱢ ᱤᱫᱤᱭ ᱦᱩᱭᱩᱜᱼᱟ᱾ ᱱᱟᱹᱭᱟ ᱴᱟᱜ ᱾ ᱟᱨ ᱛᱟᱦᱚᱞᱮ ᱟᱢᱫᱚ ᱦᱮᱸ᱾
ᱟᱨ ᱛᱩᱯᱩ ᱠᱚ ᱡᱟᱹᱥᱛᱤ ᱟᱞᱚᱢ ᱛᱩᱯᱳᱱᱟ, ᱟᱨ ᱯᱟᱲᱦᱟᱣ
ᱚᱻ᱾
ᱯᱟᱲᱦᱟᱣ ᱫᱚ ᱵᱟᱝ ᱱᱚᱣᱟ ᱫᱟᱜ ᱤᱭᱟᱹ ᱡᱟᱹᱯᱩᱫ ᱫᱤᱱ ᱦᱤᱞᱳᱜᱼᱮ ᱫᱟᱜᱼᱮᱫ ᱫᱚ ᱦᱮᱸᱭ ᱥᱮ ᱟᱨ ᱞᱟᱭᱤᱱ ᱠᱚᱫᱚ ᱵᱟᱝ ᱛᱟᱦᱮᱱ ᱠᱟᱱ ᱫᱚ ᱥᱟᱨᱟ ᱜᱷᱟᱹᱲᱤ ᱫᱚ
ᱚᱸᱜ ᱚ
ᱵᱩᱡᱷᱟᱹᱣ, ᱚᱱᱟ ᱦᱚᱸᱛᱮᱛ ᱛᱮᱜᱮ ᱛᱚ᱾
ᱡᱟᱹᱯᱩᱫ ᱡᱮ ᱡᱟᱹᱯᱩᱫ ᱪᱮᱫ ᱞᱮᱠᱟᱢ ᱵᱩᱡ ᱫᱟ?
ᱡᱟᱹᱯᱩᱫ ᱛᱮᱜᱮ ᱛᱚ ᱟᱨᱦᱚᱸ ᱤᱭᱟᱹᱜ ᱠᱟᱱᱟ ᱴᱷᱟᱱᱰᱟ ᱠᱚ ᱢᱟᱱᱮ ᱮ ᱢᱟᱸᱫᱟ ᱠᱚ ᱦᱚᱸᱭ ᱥᱮ᱾
ᱦᱩᱸ᱾
ᱟᱢᱟᱱᱤᱜ ᱠᱟᱱᱟ ᱚᱱᱟ ᱦᱚᱛᱮᱫ ᱛᱮᱜᱮ, ᱥᱮ ᱪᱮᱫ ᱮᱢ ᱞᱟᱹᱭᱼᱟ ᱟᱢ ᱫᱚ?
ᱦᱳᱭ, ᱠᱚᱵᱚᱱ ᱫᱷᱩᱨᱟᱹᱜ ᱟᱛᱚ ᱡᱟᱹᱯᱩᱫ ᱦᱚᱜ ᱠᱟ ᱤᱧ᱾ ᱛᱤᱦᱤᱧ ᱜᱟᱯᱟ ᱫᱳᱠᱳ ᱨᱩᱦᱟᱜ ᱜᱮᱭᱟ᱾
ᱦᱮᱸ
ᱦᱮᱸ ᱛᱮᱦᱮᱱ ᱜᱟᱯᱟ ᱫᱚ ᱫᱟᱜ ᱦᱚᱸ ᱫᱟᱜ ᱮᱫ ᱫᱚ ᱚᱱᱟ ᱦᱚᱛᱮ ᱛᱮᱜᱮ ᱛᱚ
ᱟᱨ ᱛᱤᱥ ᱪᱚ ᱦᱟᱜ ᱥᱤᱛᱩᱝ ᱵᱟᱵᱩ
ᱛᱤᱥ ᱪᱚ ᱦᱟᱯᱮ ᱮᱠᱷᱚᱱ ᱫᱚ ᱡᱟᱹᱯᱩᱫ ᱡᱟᱹᱯᱩᱫ ᱦᱩᱸ
ᱚᱱᱛᱮ ᱜᱮᱛᱚ ᱱᱚ. ᱜᱚᱭ ᱡᱟᱹᱯᱩᱫ ᱫᱟᱭ ᱦᱳᱭ ᱟᱫᱚ ᱛᱤᱥ ᱡᱟᱱᱩᱣᱟᱨᱤ ᱛᱟᱢ ᱦᱮᱸ ᱤᱭᱟ. ᱚᱱᱠᱟ ᱞᱮᱠᱟ ᱟᱫᱚ ᱵᱟᱭ ᱤᱭᱟ. ᱠᱟᱫᱟ᱾ ᱮᱦᱮᱜ ᱪᱮᱫ ᱤᱧ ᱞᱟᱹᱭ ᱟ ᱚᱱᱠᱟ ᱚᱱᱠᱟ ᱞᱮᱠᱟ ᱫᱚ ᱵᱟᱭ ᱥᱟᱨᱟᱫᱤᱱ ᱡᱷᱤᱴᱤ ᱡᱷᱤᱴᱤ ᱫᱟᱜ ᱦᱤᱡᱩᱜ ᱠᱟᱱᱟ ᱤᱱᱟᱹ ᱜᱮ ᱢᱟᱱᱮ ᱛᱤᱸᱜᱩᱜ ᱞᱮᱠᱟ ᱫᱚ ᱵᱟᱝ ᱱᱚᱣᱟ ᱫᱚ
ᱜᱮ ᱪᱮᱫ ᱮᱢ ᱞᱟᱹᱭ ᱟ ᱟᱫᱚ ᱡᱮ ᱠᱟᱹᱴᱤᱡ ᱡᱳᱨ ᱧᱚᱜ ᱠᱟᱫᱟ ᱚᱱᱠᱟ ᱫᱚ ᱵᱟᱝ ᱦᱮᱸᱥᱮ
ᱦᱩᱸᱦᱩ
ᱱᱟᱥᱮ ᱱᱟᱥᱮ ᱪᱮᱰᱟᱠ ᱪᱷᱰᱟᱠ ᱥᱟᱨᱟ ᱫᱤᱱ ᱦᱟᱱᱮ ᱜᱷᱟᱹᱲᱤ ᱜᱮ᱾ ᱟᱨ ᱱᱟᱥᱮᱱᱟᱜ ᱛᱚᱞᱟ ᱱᱟᱥᱮᱱᱟᱜ ᱞᱮᱴ ᱧᱚᱜ ᱜᱮ ᱛᱚᱞᱟ ᱛᱚᱞᱟ ᱟᱨᱤᱭᱟᱜ ᱮᱠᱷᱚᱱ ᱠᱟᱹᱴᱤᱡ ᱜᱮᱭᱟ ᱟᱨ, ᱥᱮᱬᱟᱭ ᱦᱚᱪᱚ ᱱᱟᱥᱮᱱᱟᱜ᱾ ᱟᱨ ᱟᱯᱮ ᱫᱚ ᱛᱟᱦᱚᱞᱮ ᱥᱮᱬᱟᱭ ᱮᱱᱟ ᱛᱚᱞᱟ?
ᱟᱞᱮ ᱟᱞᱮ ᱦᱚᱸ ᱚᱱᱠᱟ ᱜᱮᱞᱮ ᱦᱩᱭᱩᱜ ᱠᱟᱱᱟ᱾ ᱢᱟᱠᱚ ᱟᱨ ᱱᱟ ᱠᱷᱟᱱᱡ ᱟᱫᱚ ᱨᱚᱦᱚᱭ ᱫᱷᱩᱨᱟᱹᱜ ᱦᱩᱭᱩᱜ-ᱟ‌᱾ ᱟᱫᱚ ᱫᱟᱜ ᱵᱟᱝ ᱞᱟᱜ ᱞᱮᱱ,
ᱦᱮᱸ
ᱥᱩᱫᱤ ᱡᱟᱯᱩᱫ ᱫᱟᱭ ᱥᱮ ᱫᱟᱜ ᱫᱚ ᱞᱟᱜᱟᱣ ᱞᱮᱠᱟ ᱫᱚ ᱵᱟᱭ ᱫᱟᱜ ᱠᱟᱫᱟᱭ ᱛᱚ᱾
ᱦᱩ ᱛᱟᱦᱚᱞᱮ ᱛᱚᱞᱟ ᱠᱚᱫᱚ ᱛᱤᱱ ᱛᱤᱱᱟᱹᱜ ᱢᱟᱨᱟᱝ ᱠᱟᱱ ᱛᱟᱯᱮᱭᱟ ᱛᱚᱞᱟ ᱠᱚ?
ᱛᱟᱞᱟ ᱠᱚ ᱦᱩᱰᱤᱧ ᱦᱩᱰᱤᱧ ᱜᱮᱭᱟ ᱛᱚᱵᱮ ᱫᱚ ᱵᱟᱭ ᱢᱟᱨᱟᱝ ᱟ᱾ ᱚ
ᱚ ᱛᱟᱦᱚᱞᱮ ᱴᱷᱤᱠ ᱜᱮᱭᱟ ᱦᱮᱸ ᱥᱮ ᱛᱚᱞᱟ ᱠᱟᱹᱴᱤᱡ ᱜᱮ ᱠᱷᱟᱱ ᱟᱫᱚ ᱢᱟᱱᱮ ᱫᱟᱜ, ᱞᱟᱜᱟᱣ ᱛᱮᱜᱮ ᱦᱮᱸ ᱥᱮ,
ᱦᱮᱸ ᱦᱮᱸ ᱚᱱᱟ ᱜᱮ᱾
ᱫᱟᱜ ᱞᱟᱜᱟᱣ ᱛᱮᱜᱮ ᱤᱭᱟ-ᱟ᱾
ᱟᱫᱚ ᱛᱚᱞᱟ ᱚᱢᱚᱱᱚᱜ ᱠᱟᱱᱟ ᱢᱟᱱᱮ ᱛᱚᱞᱟ ᱢᱟ ᱛᱚᱞᱟᱣ ᱟᱠᱟᱫ ᱛᱮ, ᱩᱱᱟᱹᱜ ᱜᱟᱱ ᱚᱱᱟᱜᱮ ᱦᱟᱸᱜ ᱵᱟᱝ ᱵᱩᱡᱷᱟᱹᱜ ᱠᱟᱱᱟ᱾ ᱠᱩᱞᱟᱹ ᱟᱥᱮ‌‌ ᱵᱟᱝ ᱠᱩᱞᱟᱹ ᱟ ᱠᱩᱞᱟᱹᱜ ᱟᱥᱮ ᱵᱟᱝ ᱠᱩᱞᱟᱹᱜ-ᱟ ᱵᱟᱝ ᱠᱩᱞᱟᱹᱜ ᱠᱟᱜ-ᱟ ᱟᱪᱲᱟᱭ ᱦᱩᱭᱩᱜ-ᱟ᱾
ᱦᱮᱸ ᱟᱪᱷᱟ ᱟᱨ ᱵᱟᱝᱠᱷᱟᱱ ᱵᱟᱝ‌, ᱠᱩᱞᱟᱜ ᱠᱷᱟᱱ ᱟᱫᱚ ᱮᱴᱟᱜ ᱵᱟᱝ ᱮᱴᱟᱜ ᱦᱚᱲᱟᱜ ᱡᱩᱫᱤ ᱵᱟᱹᱲᱛᱤᱜ ᱠᱷᱟᱱ ᱦᱮᱸᱥᱮ ᱛᱚᱞᱟ‌᱾ ᱟᱨ ᱛᱟᱦᱚᱞᱮ ᱩᱱᱠᱩ ᱴᱷᱮᱱ ᱦᱟᱛᱟᱣ ᱞᱮᱠᱷᱟᱱ ᱜᱮ ᱪᱮᱫ ᱮᱢ ᱞᱟᱹᱭ ᱟ
ᱚᱱᱟᱜᱮ ᱟᱫᱚ ᱚᱱᱟᱜᱮ ᱢᱚᱱᱮ ᱦᱩᱭᱩᱜ ᱠᱟᱱᱟ ᱡᱮ,
ᱦᱮᱸ ᱾
ᱚᱱᱟ, ᱛᱚᱞᱟ ᱠᱚ ᱴᱷᱤᱠᱟᱹ ᱦᱩᱭᱩᱜᱼᱟ, ᱛᱟᱨ ᱛᱟᱯᱚᱨᱮ ᱨᱚᱦᱚᱭᱜ-ᱟ, ᱟᱫᱚ ᱚᱱᱟᱜᱮ ᱵᱟᱝ ᱵᱩᱡ ᱦᱩᱭᱩᱜ ᱠᱟᱱᱟ ᱡᱮ, ᱛᱤᱱᱟᱹᱜ ᱜᱟᱱ ᱦᱟᱜ ᱛᱚᱞᱟ ᱦᱩᱭᱩᱜᱼᱟ, ᱥᱮ ᱵᱟᱝ ᱦᱩᱭᱩᱜᱼᱟ ᱾
ᱵᱟᱝ ᱟᱫᱚ ᱠᱚᱢ ᱢᱟᱱᱮ, ᱠᱟᱹᱴᱤᱡ ᱜᱮ ᱧᱮᱞᱚᱜ ᱠᱟᱱᱟ ᱥᱮ, ᱴᱷᱤᱠ ᱜᱮ ᱧᱮᱞᱚᱜ ᱠᱟᱱᱟ?
ᱠᱟᱹᱴᱤᱡ ᱫᱚ ᱠᱟᱹᱴᱤᱡ ᱜᱮᱭᱟ, ᱟᱫᱚ ᱡᱚᱛᱚ ᱫᱚ, ᱟᱹᱣᱨᱤ ᱚᱢᱚᱱ ᱯᱩᱨᱟᱹᱣᱼᱟ ᱾ ᱟᱫᱚᱭ ᱫᱟᱜ ᱫᱟᱭ, ᱡᱚᱛᱚ ᱫᱚ ᱡᱷᱚᱛᱚ ᱜᱮ ᱚᱢᱚᱱᱚᱜᱼᱟ, ᱦᱩᱲᱩ ᱫᱚ ᱾ ᱢᱟᱱᱮ ᱠᱟᱹᱴᱤᱡ ᱵᱟᱧᱪᱟᱣ, ᱛᱟᱦᱮᱸ ᱞᱮᱱ ᱠᱷᱟᱱᱡᱜᱮ ᱚᱢᱚᱱᱚᱜᱼᱟ ᱾ ᱟᱨ ᱪᱮᱬᱮ ᱠᱚ ᱡᱚᱢ ᱥᱟᱨᱮᱡ ᱦᱟᱸᱜ, ᱛᱤᱱᱟᱹᱜ ᱜᱟᱱ ᱦᱩᱭᱩᱜ ᱠᱟᱱᱟ ᱵᱟᱝ?
ᱦᱮᱸ, ᱦᱮᱸ, ᱚᱱᱟ ᱦᱚᱛᱮᱫ ᱛᱮᱜᱮ ᱛᱚ ᱟᱫᱚ ᱟᱯᱮᱫᱚ ᱛᱟᱦᱞᱮ, ᱤᱭᱟᱹ, ᱤᱭᱟᱹ ᱨᱮᱜᱮ ᱪᱮᱫ ᱠᱚ ᱞᱟᱹᱭᱟ, ᱮᱠᱷᱚᱱ ᱚ ᱫᱟᱜ ᱟᱣᱨᱤ ᱞᱟᱜᱟᱜᱼᱟ, ᱯᱮᱥᱮᱫ ᱫᱚ ᱦᱮᱸᱥᱮ?
ᱢᱟᱱᱮ ᱩᱱᱟᱹᱜ ᱪᱟᱬ ᱫᱚ, ᱫᱟᱜ ᱵᱟᱝ ᱞᱟᱜᱟᱣ ᱜᱚᱫᱚᱜᱼᱟ, ᱚᱱᱮᱧ ᱞᱟᱹᱭᱮᱫ ᱫᱚ ᱫᱟᱜ ᱞᱟᱜᱟᱣ ᱞᱮᱠᱟ ᱫᱚ, ᱵᱟᱭ ᱡᱟᱹᱯᱩᱫ ᱫᱟᱭ ᱚᱱᱟᱜᱮ ᱾ ᱡᱤᱴᱤᱞ, ᱡᱤᱴᱤᱞ ᱥᱟᱨᱟᱫᱤᱱ ᱜᱮ, ᱫᱟᱜ ᱦᱮᱡ ᱜᱚᱫᱚᱜ ᱠᱟᱱᱟ ᱾
ᱦᱮᱸ,
ᱚᱱᱛᱮ ᱞᱟᱜᱟᱣ ᱠᱟᱱᱟ, ᱟᱯᱮᱥᱮᱫ ᱞᱟᱜᱟᱣ ᱠᱟᱱᱟ?
ᱱᱚᱱᱛᱮ ᱟᱞᱮᱥᱮᱫ ᱦᱚᱸ ᱚᱱᱠᱟ ᱜᱮᱛᱚ, ᱟᱞᱮᱥᱮᱫ ᱛᱤᱱᱟᱹᱜ ᱫᱚᱭ ᱫᱟᱜ ᱫᱟᱭ, ᱟᱱᱮ ᱫᱟᱜ ᱫᱟᱭ, ᱱᱟᱥᱮ ᱱᱟᱥᱮ ᱟᱨ ᱟᱞᱮ ᱥᱮᱫ ᱫᱚ ᱟᱫᱚ, ᱢᱤᱱᱤ ᱠᱚ ᱢᱮᱱᱟᱜᱼᱟ ᱛᱚ, ᱦᱮᱸᱥᱮ ᱟᱫᱚ ᱱᱟᱥᱮ ᱱᱟᱥᱮ ᱫᱟᱜ ᱛᱮᱜᱮ ᱟᱫᱚ ᱢᱤᱱᱤ ᱛᱮ ᱠᱟᱹᱴᱤᱡ ᱫᱟᱜ ᱤᱭᱟᱹ ᱠᱷᱟᱱᱜᱮ ᱯᱟᱣᱼᱟᱜ ᱠᱷᱟᱱ ᱜᱮ, ᱟᱫᱚ ᱚᱱᱟ ᱫᱚ ᱦᱩᱭ ᱜᱚᱫᱚᱜᱼᱟ ᱦᱮᱸᱥᱮ ᱾
ᱦᱩᱸ, ᱟᱫᱚ ᱚᱛ ᱢᱟᱭ ᱚᱫᱟᱣ ᱟᱠᱟᱫ ᱾
ᱚᱱᱟ ᱦᱚᱛᱮᱫ ᱛᱮᱜᱮ᱾
ᱦᱮ, ᱦᱳᱭ, ᱦᱳᱭ, ᱟᱨ ᱛᱟᱦᱞᱮ ᱠᱚᱢ ᱯᱟᱲᱟᱜ ᱠᱟᱱᱟ?
ᱟᱨ ᱟᱞᱚᱢ ᱞᱟᱹᱭᱟ, ᱵᱤᱱᱤᱰ ᱦᱚᱛᱮ ᱛᱮᱥᱮ ᱤᱧ ᱫᱚ, ᱵᱚᱛᱚᱨ ᱜᱮᱤᱧ ᱵᱩᱡᱷᱟᱹᱣ ᱫᱟ ᱦᱮᱸ ᱥᱮ᱾ ᱚᱱᱟᱛᱮ ᱯᱟᱲᱦᱟᱣ ᱦᱚᱸ, ᱟᱨ ᱫᱤᱱᱟᱹᱢ ᱫᱤᱱ ᱦᱚᱸ-ᱚᱝᱠᱟᱭ, ᱨᱤᱢᱤᱞᱟᱭ ᱛᱟᱨᱟᱥᱤᱧ ᱠᱷᱟᱱ ᱜᱮ ᱦᱩᱰᱩᱨᱟᱭ ᱦᱮᱸᱥᱮ᱾ ᱟᱨ ᱞᱟᱭᱤᱱ ᱠᱚ ᱵᱟᱝ ᱛᱟᱦᱮᱸᱱᱟ, ᱮᱛᱚ ᱵᱩᱡᱷᱟᱹᱜ ᱠᱟᱱᱟ, ᱥᱮ ᱡᱟᱞᱟ ᱜᱮ ᱵᱟᱲᱟᱭᱟᱢ ᱥᱮ᱾
ᱦᱮᱸ ᱟᱫᱚᱢ, ᱪᱤᱠᱟᱹᱭᱟ ᱚᱱᱟ ᱫᱚ᱾
ᱦᱩᱸ, ᱟᱢ ᱜᱮ ᱪᱮᱫ ᱠᱚᱢ ᱯᱟᱲᱦᱟᱜ ᱠᱟᱱᱟ, ᱫᱚᱢᱮᱢ ᱯᱟᱲᱦᱟᱜ ᱠᱟᱱᱟ ᱟᱢ ᱫᱚ, ᱦᱮᱸᱥᱮ?
ᱫᱚᱢᱮ ᱚᱝᱠᱟ ᱦᱮᱸ ᱦᱩᱸ,
ᱦᱮᱸ,
ᱵᱟᱝ ᱮᱱᱛᱮ ᱨᱮᱦᱚᱸ ᱟᱫᱚ, ᱪᱤᱠᱟᱹᱭᱟᱢ ᱦᱮᱸᱥᱮ, ᱵᱤᱱᱤᱰ ᱦᱚᱸ ᱦᱮᱡ ᱠᱟᱱᱟ ᱟᱫᱚ ᱵᱩᱡᱷᱟᱹᱣ ᱮᱜ ᱜᱮᱭᱟᱢ ᱛᱚ᱾
ᱵᱩᱡᱷᱟᱣ ᱧᱟᱢᱟ ᱫᱟᱹᱧ᱾ ᱟᱨ
ᱦᱩ, ᱨᱩᱣᱟᱹ ᱦᱟᱹᱥᱩ ᱫᱚ, ᱛᱟᱦᱮᱱ ᱜᱮᱭᱟ, ᱚᱱᱠᱟ ᱜᱮ ᱟᱫᱚ ᱮᱱᱛᱮ ᱨᱮᱦᱚᱸ ᱡᱟᱦᱟᱸ ᱡᱟᱦᱟᱸ ᱛᱤᱱᱟᱹᱜ ᱮᱢ ᱫᱟᱲᱮᱭᱟᱜ-ᱟ, ᱩᱱᱟᱹᱜ ᱜᱮ ᱯᱟᱲᱦᱟᱣ ᱢᱮ ᱥᱮ ᱪᱮᱫ ᱮᱢ ᱞᱟᱹᱭᱟ?
ᱦᱮᱸ, ᱦᱮᱸ᱾ ᱟᱫᱚ ᱚᱱᱮ ᱦᱟᱸᱜ, ᱢᱮᱱ ᱦᱩᱭᱩᱜ ᱠᱟᱱᱟ, ᱦᱮᱸ, ᱦᱮ ᱟᱢ?
ᱤᱧ ᱢᱟ ᱚᱱᱮᱧ ᱢᱮᱛᱟᱜ ᱢᱮ ᱫᱚ, ᱥᱤᱧ ᱵᱮᱲᱟ ᱜᱮ ᱡᱟ ᱯᱟᱲᱦᱟᱣ ᱦᱳᱭᱳᱜ ᱠᱟᱱᱟ᱾ ᱦᱮᱸ?
ᱚ, ᱟᱨ ᱩᱫᱽᱜᱟᱹᱨ ᱠᱟᱱᱟ ᱪᱮᱫ ᱞᱮᱠᱟ ᱚᱱᱛᱮ?
ᱟᱨ ᱩᱫᱽᱜᱟᱹᱨ ᱨᱤᱢᱤᱞ ᱠᱟᱜ ᱨᱮᱦᱚᱸᱭ ᱥᱮ ᱮᱛᱚ ᱜᱩᱢᱴᱟᱹᱱᱤ ᱵᱩᱡᱷᱟᱹᱜ, ᱩᱫᱽᱜᱟᱹᱨ ᱜᱩᱢᱴᱟᱹᱱᱤ ᱮᱛᱚ ᱵᱩᱡᱷᱟᱹᱜ ᱠᱟᱱᱟ ᱥᱮ ᱦᱮᱸᱥᱮ, ᱟᱹᱰᱤ ᱡᱟᱹᱥᱛᱤ ᱜᱮ ᱨᱤᱢᱤᱞ ᱠᱟᱜ ᱨᱮᱦᱚᱸ ᱢᱟᱱᱮ ᱪᱮᱫ ᱤᱧ ᱞᱟᱹᱭᱟ ᱢᱟ ᱢᱟᱱᱮ ᱵᱷᱟᱵᱽ ᱜᱮ ᱫᱚᱢᱮ ᱨᱟᱠᱟᱵ ᱠᱟᱱᱟ, ᱨᱮᱭᱟᱲ ᱫᱚ ᱵᱟᱝ ᱵᱩᱡᱷᱟᱹᱜ ᱠᱟᱱᱟ ᱡᱮ ᱫᱟᱜ ᱫᱟᱭ ᱦᱮᱸᱥᱮ ᱨᱮᱭᱟᱲ ᱟᱹᱭᱠᱟᱹᱜᱼᱟ᱾ ᱚᱱᱟ ᱫᱚ ᱵᱟᱝ ᱟᱨᱦᱚ ᱛᱟᱨ ᱡᱟᱹᱥᱛᱤ ᱜᱮ ᱟᱫᱚ ᱞᱚᱞᱚ ᱟᱹᱭᱠᱟᱹᱜ ᱠᱟᱱᱟ᱾ ᱟᱨ ᱟᱯᱮ ᱥᱮᱫ ᱫᱚ ᱪᱮᱫ ᱞᱮᱠᱟ?
ᱦᱳᱭ ᱦᱮᱸ, ᱫᱚᱢᱮ ᱩᱫᱽᱜᱟᱹᱨ ᱫᱚ ᱩᱫᱽᱜᱟᱹᱨ ᱠᱟᱱᱟ ᱟᱫᱚ, ᱩᱫᱽᱜᱟᱹᱨ ᱠᱟ ᱫᱚ, ᱯᱷᱮᱱ ᱠᱚ ᱪᱟᱹᱞᱩᱭᱮᱫ ᱠᱷᱟᱡ ᱫᱚ ᱨᱮᱭᱟᱲ ᱠᱟᱱᱟ ᱟᱨ ᱱᱚᱝᱠᱟ, ᱤᱭᱟᱹ ᱵᱟᱝ ᱟᱫᱚᱢ ᱪᱤᱠᱟᱹᱭᱟ,
ᱦᱩᱸ,
ᱚᱱᱮ ᱚᱱᱠᱟ ᱵᱮᱯᱟᱨᱚᱜ ᱠᱟᱱᱟ᱾ ᱦᱩᱸ, ᱯᱷᱮᱱ ᱪᱟᱹᱞᱩᱭᱮᱫ ᱠᱷᱟᱡ ᱫᱚ ᱫᱚᱢᱮ ᱠᱷᱟᱡ ᱫᱚᱢᱮ ᱨᱮᱭᱟᱲ ᱠᱟᱱᱟ᱾ ᱦᱩᱸ ᱟᱨᱦᱚ ᱦᱚᱸᱜ-ᱚ ᱱᱚᱝᱠᱟ, ᱢᱟᱸᱫᱟᱱᱟᱜ ᱦᱚᱲᱢᱚ ᱥᱮ ᱨᱩᱭᱟᱹ ᱦᱚᱲᱢᱚ᱾ ᱫᱚᱢᱮ ᱜᱮ ᱨᱮᱭᱟᱲ ᱵᱩᱡᱷᱟᱜ ᱠᱟᱱᱟ᱾ ᱟᱫᱚ ᱚᱱᱠᱟ ᱠᱟᱛᱮᱜ ᱜᱮ ᱛᱟᱦᱮᱱ ᱦᱩᱭᱩᱜ-ᱟ᱾ ᱦᱩᱸ, ᱱᱤᱭᱟᱹ ᱵᱤᱱᱤᱰ ᱥᱩᱨ ᱨᱮᱦᱚᱸ ᱮᱢᱚᱱ ᱡᱟᱹᱯᱤᱫ ᱥᱟᱱᱟ ᱠᱟᱱᱟ᱾
ᱟᱨ ᱟᱞᱚᱢ ᱞᱟᱹᱭᱟ᱾
ᱡᱚᱢ ᱢᱚᱠᱚᱧ ᱠᱟᱱᱟ᱾
ᱦᱮᱸ,
ᱦᱩᱸ,
ᱮᱱᱛᱮ ᱨᱮᱦᱚᱸ ᱯᱟᱲᱦᱟᱣ ᱫᱚ ᱯᱟᱲᱦᱟᱣ ᱦᱩᱭᱩᱜᱼᱟ ᱦᱮᱸ ᱥᱮ? ᱵᱟᱝ ᱯᱟᱲᱦᱟᱣ ᱞᱮᱠᱷᱟᱱ ᱵᱟᱢ ᱯᱟᱲᱦᱟᱜ ᱢᱟ ᱪᱤᱠᱟᱹᱛᱮᱢ ᱵᱩᱡᱷᱟᱹᱣᱟ ᱪᱮᱫ ᱮᱢ ᱚᱞᱟ ᱦᱮᱸ ᱥᱮ?
ᱦᱮᱸ ᱦᱮᱸ, ᱟᱫᱚ ᱚᱱᱠᱟ ᱠᱟᱛᱮ ᱜᱮ,
ᱚᱱᱟᱛᱮ ᱯᱟᱲᱦᱟᱣ ᱫᱚ ᱦᱩᱭᱩᱜ ᱜᱮᱭᱟ᱾ ᱡᱟᱦᱟᱸ ᱞᱮᱠᱟ ᱨᱮᱦᱚᱸ,
ᱟᱢ ᱫᱚ ᱚᱲᱟᱜ ᱵᱟᱢ
ᱟᱨ ᱛᱟᱦᱚᱞᱮ ᱪᱤᱠ ᱠᱚ ᱩᱛᱩ? ᱚᱲᱟᱜ ᱫᱚ ᱪᱟᱞᱟᱣ ᱫᱩᱧ ᱞᱟᱹᱭᱮᱫ ᱛᱟᱦᱮᱱᱟ ᱟᱫᱚ ᱦᱚᱸᱜ -ᱚᱭ ᱵᱤᱱᱤᱰ ᱠᱚ ᱦᱟ ᱯᱮ ᱢᱩᱪᱟᱹᱫ ᱪᱩᱱ ᱟᱫᱚ ᱚᱲᱟᱜ ᱪᱟᱞᱟᱣ ᱦᱩᱭᱩᱜᱼᱟ᱾ ᱟᱢ ᱫᱚᱢ ᱪᱟᱞᱟᱣ ᱞᱮᱱᱟ?
ᱚ, ᱦᱮᱸ ᱤᱧ ᱫᱚ ᱚᱞᱟ ᱨᱩᱣᱟᱹᱲ, ᱤᱫᱤᱧ ᱠᱟᱱ ᱛᱟᱦᱮᱱᱟ ᱟᱫᱚᱧ ᱪᱟᱞᱟᱣ ᱞᱮᱱᱟ᱾
ᱦᱩ, ᱛᱟᱦᱞᱮ ᱚᱲᱟᱜ ᱠᱚᱨᱮ, ᱤᱭᱟᱹ ᱪᱮᱫ ᱞᱮᱠᱟ ᱢᱮᱱᱟᱜ ᱠᱚᱣᱟ ᱚᱲᱟᱜ ᱠᱚᱨᱮ? ᱚᱲᱟᱜ ᱠᱚᱨᱮ ᱡᱷᱚᱛᱚ ᱦᱚᱲᱜᱮ ᱪᱮᱫ ᱞᱮᱠᱟ ᱢᱮᱱᱟᱜ ᱠᱚᱣᱟ? ᱵᱷᱟᱜᱮ ᱛᱟᱦᱮᱸᱞᱮᱠᱷᱟᱱ ᱜᱮ ᱵᱷᱟᱜᱮ ᱦᱮᱸᱥᱮ? ᱵᱷᱟᱜᱮ ᱛᱟᱦᱮᱸᱞᱮᱠᱷᱟᱱ ᱜᱮ ᱵᱷᱟᱜᱮ ᱥᱮ ᱪᱮᱫ ᱮᱢ ᱞᱟᱹᱭᱟ?
ᱦᱮᱸ ᱦᱮᱸ ᱚᱱᱟᱜᱮ᱾
ᱚᱱᱟᱜᱮ,
ᱱᱤᱡᱮ ᱜᱮ ᱚᱱᱟ ᱵᱩᱡᱷᱟᱹᱜ ᱚᱲᱟᱜ ᱦᱚᱲ ᱠᱚ ᱡᱚᱛᱚᱠᱚ ᱵᱷᱟᱜᱤ ᱜᱮᱭᱟ᱾ ᱦᱩ, ᱚᱱᱟᱜᱮ ᱛᱚ,
ᱵᱟᱹᱦᱩ ᱫᱚ ᱪᱮᱫ ᱠᱚᱭ ᱪᱤᱠᱟᱹᱭᱮᱫ ᱛᱮ?
ᱥᱟᱲᱜᱮ ᱢᱱᱟᱭᱟ ᱦᱸ ᱚᱱ ᱜᱮ ᱦᱸ ᱥᱤᱛᱩᱝ ᱠᱩ
ᱵᱷᱟᱜᱮ ᱛᱟᱸᱦᱮ ᱞᱮᱱᱠᱷᱟᱱ ᱵᱷᱟᱜᱮ ᱤᱧ ᱫᱩᱧ ᱞᱟᱹᱭᱟ ᱦᱮᱸ ᱥᱮ ᱪᱮᱫ ᱮᱢ ᱞᱟᱹᱭᱟ᱾
ᱤᱧ ᱚᱱᱟᱜᱤᱧ ᱢᱮᱱᱫᱟ ᱠᱟᱴᱤᱡ ᱴᱷᱤᱠ ᱴᱷᱟᱠ ᱛᱟᱦᱮᱱ ᱤᱭᱟ ᱠᱚᱨᱮ ᱵᱟᱨᱦᱮ ᱨᱮ ᱛᱟᱦᱮᱸ ᱫᱚᱢ ᱵᱩᱡᱽ ᱫᱟ ᱛᱚ ᱚᱠᱚᱭ ᱧᱮᱞ ᱢᱮᱭᱟ, ᱵᱟᱝᱼᱼ
ᱦᱩᱸ ᱦᱮᱸ
ᱦᱮᱸ ᱦ
ᱵᱟᱦᱨᱮ ᱨᱮᱫᱚ ᱚᱱᱟᱜᱮᱧ ᱞᱟᱹᱭᱟ ᱧᱮᱞ ᱠᱟᱛᱮᱜ ᱜᱮ ᱛᱟᱦᱮᱸ ᱫᱚ ᱞᱟᱹᱠᱛᱤᱜ ᱠᱟᱱᱟ ᱦᱮᱸᱥᱮ ᱾
ᱦᱚᱭ ᱦᱚᱭ ᱾
ᱦᱩᱸ ᱡᱟᱹᱥᱛᱤ ᱟᱞᱚᱢ ᱛᱩᱯᱩᱱᱟ ᱦᱚᱭ ᱥᱮ, ᱡᱟᱹᱥᱛᱤ ᱟᱞᱚᱢ ᱛᱩᱯᱩᱱᱟ ᱟᱨ ᱥᱮᱛᱟᱜ ᱥᱮᱛᱟᱜ ᱟᱞᱚᱢ ᱛᱩᱯᱩᱱᱟ ᱡᱚᱠᱷᱚᱱ ᱥᱤᱛᱩᱝ ᱠᱮᱴᱮᱡᱚᱜᱼᱟ ᱥᱮ ᱥᱤᱛᱩᱝ ᱠᱮᱴᱮᱡᱚᱜᱼᱟ ᱡᱚᱠᱷᱚᱱ ᱩᱱ ᱡᱚᱠᱷᱚᱡ ᱛᱩᱯᱩᱱ ᱢᱮ ᱛᱟᱦᱚᱞᱮ ᱠᱷᱟᱱ ᱵᱷᱟᱜᱤ ᱾
ᱴᱷᱤᱠ ᱜᱮᱭᱟ ᱦᱮᱸ ᱾
ᱦᱮᱸ ᱛᱚ ᱴᱷᱤᱠ ᱜᱮᱭᱟ ᱾